ᱦᱮᱞᱳ
ᱦᱮᱸ ᱜᱚᱝᱠᱮ ᱡᱚᱦᱟᱨ ᱜᱮ
ᱦᱮᱸ ᱡᱚᱦᱟᱨ ᱜᱮ
ᱟᱪᱪᱷᱟ ᱜᱚᱝᱠᱮ ᱱᱟᱯᱟᱭ ᱜᱮᱭᱟᱵᱮᱱ ᱦᱮᱸ ᱜᱚᱝᱠᱮ ᱟᱹᱞᱤᱧ ᱫᱚ ᱱᱟᱯᱟᱭ ᱜᱮᱭᱟᱞᱤᱧ᱾ ᱟᱪᱪᱷᱟ ᱟᱹᱵᱤᱱ ᱜᱮ ᱚᱠᱟᱞᱮᱠᱟ ᱦᱮᱱᱟᱜ ᱵᱮᱱᱟ?
ᱠᱮ ᱟᱹᱞᱤᱧ ᱦᱚᱸ ᱱᱟᱯᱟᱭ ᱵᱟᱲᱟ ᱜᱮ ᱟᱨ ᱞᱤᱧ ᱞᱟᱹᱭᱮᱫᱟ ᱪᱟᱥᱵᱟᱥ ᱚᱠᱟᱞᱮᱠᱟ ᱦᱩᱭᱩᱜ ᱠᱟᱱᱟ ᱟᱯᱮᱥᱮᱫ?
ᱦᱳᱭ ᱜᱚᱝᱠᱮ ᱟᱞᱮ ᱥᱮᱫ ᱫᱚᱱᱟᱜ ᱪᱟᱥ ᱵᱟᱥ ᱫᱚ ᱱᱤᱛᱚᱜ ᱫᱷᱟᱹᱨᱤᱡ ᱫᱚᱱᱟᱸᱜ ᱱᱟᱯᱟᱭ ᱜᱮ ᱦᱩᱭᱩᱜ ᱠᱟᱱᱟ ᱱᱚᱜ-ᱚᱭ ᱮᱸᱫ ᱫᱟᱜ ᱡᱟᱹᱯᱩᱫ ᱵᱟᱲᱟᱣᱟᱠᱟᱫ ᱞᱮᱛᱮ ᱱᱚᱜ-ᱟ ᱛᱚᱞᱟ ᱠᱚᱫᱚ ᱱᱟᱜ ᱦᱟᱨᱟ ᱵᱩᱨᱩᱣᱚᱠᱟᱱ ᱜᱮᱭᱟ ᱟᱫᱚ ᱚᱱᱟ ᱪᱤᱠ- ᱜᱮᱱᱟᱜ ᱢᱮᱱ ᱜᱟᱱᱚᱜ-ᱟ᱾ ᱮᱫ ᱱᱚᱜ-ᱚᱭ ᱱᱤᱛᱚᱜ ᱫᱚ ᱱᱟᱦᱟᱸᱜ ᱠᱷᱮᱛ ᱵᱟᱹᱫᱽ ᱠᱚ ᱥᱮ ᱵᱟᱹᱭᱦᱟᱹᱲ ᱠᱚ ᱟᱦᱟᱨ ᱠᱚ ᱚᱱᱟ ᱠᱚ ᱥᱤ ᱵᱟᱲᱟ ᱦᱩᱭᱩᱜ ᱠᱟᱱᱟ ᱴᱮᱠᱴᱟᱨ ᱠᱚᱛᱮ ᱨᱚᱴᱟᱨ ᱠᱚᱛᱮ ᱠᱟᱰᱟ ᱱᱟᱦᱮᱞ ᱛᱮ ᱰᱟᱹᱝᱨᱤ ᱱᱟᱦᱮᱞ ᱛᱮ ᱱᱩᱠᱩ ᱠᱚᱛᱮ ᱜᱮ᱾ ᱥᱤ ᱞᱚᱥᱚᱫ ᱵᱟᱲᱟ ᱠᱟᱛᱮ ᱱᱟᱜ ᱨᱚᱦᱚᱭ ᱮᱛᱚᱦᱚᱵ ᱦᱩᱭᱩᱜ-ᱟ᱾
ᱟᱹᱣᱨᱤ ᱦᱩᱭᱩᱜ-ᱟ ᱮᱛᱚᱦᱚᱵ ᱫᱚ ᱟᱹᱣᱨᱤ ᱦᱩᱭᱩᱜ-ᱟ᱾
ᱦᱳᱭ ᱮᱛᱚᱦᱚᱵ ᱫᱚ ᱱᱟᱜ ᱟᱹᱣᱨᱤᱭᱟᱜ-ᱟ᱾ ᱱᱟᱜ ᱮᱛᱚᱦᱚᱵ ᱦᱩᱭᱩᱜ-ᱟ ᱱᱚᱜ-ᱚᱭ ᱛᱚ ᱦᱟᱸᱜ ᱫᱟᱜ ᱠᱚ ᱱᱤᱛᱚᱜ ᱵᱟᱹᱭᱦᱟᱹᱲ ᱥᱮ ᱟᱦᱟᱨ ᱠᱚᱨᱮ ᱫᱚ ᱱᱟᱜ ᱦᱩᱭ ᱟᱠᱟᱱᱟ ᱛᱚ᱾ ᱦᱳᱭ ᱟᱫᱚ ᱜᱚᱝᱠᱮ ᱟᱯᱮ ᱚᱱᱟ ᱫᱷᱟᱨᱮᱜ ᱜᱮ ᱱᱟᱜ ᱚᱠᱟᱞᱮᱠᱟ ᱢᱟᱱᱮ ᱵᱷᱮᱜᱟᱨ ᱵᱷᱮᱜᱟᱨ ᱴᱚᱴᱷᱟ ᱛᱟᱵᱚᱱ ᱛᱚ ᱫᱟᱜ ᱡᱟᱹᱲᱤ ᱠᱚ ᱪᱮᱫ ᱞᱮᱠᱟ?
ᱟᱞᱮ ᱥᱮᱫ ᱫᱚ ᱮᱠᱟᱞ ᱫᱩᱠ ᱨᱮᱱᱟᱜ ᱠᱟᱛᱷᱟ ᱠᱟᱱ ᱜᱮᱭᱟ ᱟᱞᱮ ᱥᱮᱫ ᱫᱚ? ᱫᱟᱜ ᱡᱟᱹᱲᱤ ᱵᱟᱹᱱᱩᱜᱼᱟ ᱫᱟᱜ ᱡᱟᱹᱲᱤᱭ ᱠᱷᱮᱡ ᱢᱚᱱᱮ ᱫᱟᱜ ᱡᱟᱹᱲᱤᱭ ᱫᱟᱢ ᱵᱟᱝ ᱠᱷᱮᱛᱨᱮ ᱴᱟᱨᱦᱟᱜ ᱠᱟᱱᱟ ᱵᱟᱝ ᱪᱮᱫ᱾ ᱫᱟᱜ ᱮᱫᱟᱭ ᱛᱮᱦᱤᱧᱮ ᱫᱟᱜ ᱮᱫᱟ ᱛᱚ ᱜᱟᱯᱟ ᱥᱮᱛᱟᱜ ᱛᱮᱭ ᱪᱟᱵᱟᱜ ᱠᱟᱱᱟ ᱮᱢᱚᱱ ᱫᱟᱜ ᱟᱞᱮ ᱠᱟᱱᱟ᱾ ᱜᱚᱝᱠᱮ ᱟᱞᱮ ᱥᱮᱫ ᱫᱚ ᱪᱟᱥᱵᱟᱥ ᱛᱚ ᱮᱠᱟᱞ ᱜᱮ ᱵᱟᱹᱱᱩᱜᱼᱟ ᱢᱮᱱᱟᱜ ᱨᱮᱦᱚᱸ ᱡᱟᱦᱟᱸᱭᱟᱜ ᱵᱟᱹᱭᱦᱟᱹᱲ ᱠᱚᱨᱮ ᱫᱟᱜ ᱢᱟᱱᱮ ᱞᱤᱸᱜᱤ ᱚᱱᱟ ᱜᱟᱰᱟ ᱫᱷᱟᱨᱮ ᱠᱚᱨᱮ ᱡᱟᱦᱟᱸᱭᱟᱜ ᱠᱷᱮᱛ ᱠᱚ ᱢᱮᱱᱟᱜᱼᱟ ᱩᱱᱠᱩᱠᱚ ᱪᱟᱥ ᱮᱫᱟ᱾ ᱟᱨ ᱵᱟᱝᱠᱷᱟᱡ ᱫᱚ ᱚᱱᱠᱟ ᱞᱮᱠᱟ ᱫᱚ ᱪᱟᱥ ᱫᱚ ᱵᱟᱝ ᱦᱩᱭᱩᱜ ᱠᱟᱱᱟ᱾
ᱦᱳᱭ ᱛᱚ ᱜᱚᱝᱠᱮ ᱡᱟᱭᱦᱳᱠ ᱟᱹᱰᱤ ᱱᱟᱯᱟᱭ ᱮᱸ ᱮᱸᱜ ᱱᱚᱜᱼᱚᱭ ᱱᱤᱛᱚᱜ ᱟᱵᱚ ᱦᱚᱭᱛᱳ ᱟᱵᱚ ᱥᱟᱱᱛᱟᱲ ᱥᱟᱶᱛᱟ ᱨᱮ ᱟᱵᱚ ᱱᱤᱛᱚᱜ ᱢᱟᱹᱱᱢᱤ ᱱᱩᱠᱩ ᱞᱟᱹᱴᱩ ᱵᱚᱦᱚᱜᱽ ᱠᱷᱟᱹᱛᱤᱨ ᱟᱵᱚ ᱱᱚᱰᱮ ᱵᱚᱱ ᱜᱚᱞᱯᱚ ᱜᱟᱯᱟᱞᱢᱟᱨᱟᱣ ᱫᱟᱲᱮᱭᱟᱜ ᱠᱟᱱᱟ ᱦᱮᱸ ᱥᱮ ᱵᱟᱝ?
ᱦᱮᱸ
ᱵᱷᱮᱜᱟᱨ ᱵᱷᱮᱜᱟᱨ ᱫᱤᱥᱚᱢ ᱨᱮᱱᱟᱜ ᱥᱟᱱᱟᱢ ᱠᱤᱪᱷᱩ ᱵᱚᱱ ᱵᱩᱡᱽ ᱫᱟᱲᱮᱭᱟᱜ ᱠᱟᱱᱟ ᱥᱮᱵᱚᱱ ᱟᱴᱠᱟᱨ ᱫᱟᱲᱮᱭᱟᱜ ᱠᱟᱱᱟ᱾ ᱟ ᱟᱫᱚ ᱜᱚᱝᱠᱮ ᱦᱳᱭ ᱢᱟ ᱞᱟᱹᱭ ᱵᱮᱱ᱾
ᱞᱟᱹᱭ ᱫᱟᱞᱤᱧ ᱟᱯᱮ ᱥᱮᱫ ᱫᱚ ᱛᱟᱦᱚᱞᱮ ᱵᱤᱨ ᱵᱩᱨᱩ ᱠᱚᱫᱚ ᱢᱮᱱᱟᱜᱼᱟ᱾
ᱚ ᱦᱳᱭ ᱜᱚᱝᱠᱮ ᱵᱤᱨᱼ ᱵᱩᱨᱩ ᱢᱮᱱ ᱞᱮᱠᱷᱟᱱ ᱫᱚ ᱜᱚᱝᱠᱮ ᱟᱞᱮ ᱥᱮᱫ ᱫᱚ ᱟᱹᱰᱤ ᱢᱟᱱᱮ ᱟᱹᱰᱤ ᱞᱟᱹᱴᱩ ᱞᱟᱹᱴᱩ ᱵᱩᱨᱩ ᱠᱚ ᱢᱮᱱᱟᱜᱼᱟ ᱟᱨ ᱟᱹᱰᱤ ᱞᱟᱹᱴᱩ ᱞᱟᱹᱴᱩ ᱵᱤᱨ ᱵᱤᱨ ᱢᱮᱱᱛᱮᱫᱚ ᱱᱤᱭᱟᱹ ᱫᱚ ᱵᱟᱝ ᱞᱟᱹᱭᱟᱜᱼᱟ ᱜᱚᱝᱠᱮ ᱱᱤᱭᱟᱹ ᱫᱚ ᱯᱩᱨᱚ ᱵᱩᱨᱩ ᱮᱠᱫᱚᱢ ᱟᱹᱰᱤ ᱢᱟᱱᱮ ᱟᱸ ᱵᱩᱨᱩ ᱥᱟᱶᱛᱮ ᱮᱠᱫᱚᱢ ᱢᱟᱱᱮ ᱟᱹᱰᱤ ᱥᱟᱸᱜᱮ ᱜᱟᱡᱟᱲ
ᱟᱪᱪᱷ
ᱥᱟᱱᱟᱢᱟᱜ ᱫᱟᱨᱮ ᱚᱱᱟ ᱠᱚᱨᱮᱱ ᱢᱮᱱᱟᱜᱼᱟ ᱟᱫᱚ ᱜᱚᱝᱠᱮ ᱟᱯᱮ ᱥᱮᱫ ᱫᱚ ᱢᱮᱱᱟᱜ ᱟᱥᱮ ᱵᱟᱝ ᱢᱟ ᱞᱟᱹᱭ ᱵᱮᱱ
ᱢᱮᱱ ᱫᱟᱞᱤᱧ ᱜᱚᱝᱠᱮ ᱚᱱᱟ ᱵᱩᱨᱩ ᱨᱮᱱᱟᱜ ᱧᱩᱛᱩᱢ ᱞᱤᱧ ᱵᱟᱰᱟᱭ ᱫᱟᱲᱮᱭᱟᱜᱼᱟ᱾
ᱦᱳᱭ ᱜᱚᱝᱠᱮ ᱱᱤᱦᱟᱹᱛᱤ ᱢᱟᱨᱟᱝ ᱵᱩᱨᱩ ᱫᱚᱞᱢᱟ ᱵᱩᱨᱩ ᱱᱤᱭᱟᱹ ᱠᱚᱫᱚ ᱵᱮᱱ ᱟᱸᱡᱚᱢ ᱵᱟᱲᱟ ᱟᱠᱟᱫ ᱜᱮᱭᱟ᱾
ᱚ ᱟᱹᱞᱤᱧ ᱞᱤᱧ ᱯᱟᱲᱦᱟᱜ ᱠᱟᱱ ᱛᱟᱦᱮᱱᱟ ᱩᱱ ᱥᱚᱢᱚᱭ ᱦᱚᱸ ᱤᱧ ᱫᱚ ᱚᱞᱪᱤᱠᱤ ᱛᱮᱜᱤᱧ ᱯᱟᱲᱦᱟᱣ ᱟᱠᱟᱱᱟ᱾
ᱟᱪᱪᱷᱟ ᱟᱪᱪᱷᱟ
ᱟᱫᱚ ᱮᱸᱰᱮᱠᱷᱟᱱ ᱚᱱᱟ ᱯᱚᱛᱚᱵ ᱨᱮ ᱯᱟᱲᱦᱟᱣ ᱦᱩᱭ ᱞᱮᱱᱟ ᱡᱟᱦᱟᱸᱢ ᱧᱩᱢ ᱫᱚᱞᱢᱟ ᱵᱩᱨᱩ᱾
ᱚ ᱟᱪᱪᱷᱟ ᱟᱪᱪᱷᱟ ᱦᱳᱭᱛᱚ ᱜᱚᱝᱠᱮ ᱱᱤᱦᱟᱹᱛᱤ ᱮᱸ ᱟᱵᱮᱱ ᱫᱚ ᱡᱩᱫᱤ ᱵᱮᱱ ᱚᱱᱟ ᱠᱚᱨᱮ ᱡᱩᱫᱤ ᱵᱮᱱ ᱦᱮᱡ ᱵᱟᱲᱟ ᱟᱠᱟᱱᱟ ᱛᱟᱦᱚᱞᱮ ᱱᱤᱦᱟᱹᱛᱤ ᱵᱩᱡᱽ ᱵᱮᱱ ᱚᱱᱟ ᱵᱩᱨᱩ ᱫᱚ ᱛᱤᱱᱟᱹᱜ ᱞᱟᱹᱴᱩ ᱵᱩᱨᱩ ᱠᱟᱱᱟ᱾
ᱦᱩᱸ ᱟᱸᱡᱚᱢ ᱫᱚᱞᱤᱧ ᱟᱸᱡᱚᱢ ᱟᱠᱟᱫ ᱜᱮᱭᱟ ᱟᱨ ᱟᱞᱮ ᱥᱮᱫ ᱦᱚᱸ ᱚᱱᱠᱟ ᱞᱮᱠᱟ ᱵᱩᱨᱩ ᱫᱚ ᱢᱮᱱᱟᱜ ᱜᱮᱭᱟ᱾
ᱟᱪᱪᱷᱟ ᱟᱪᱪᱷᱟ ᱟᱪᱪᱷᱟ ᱴᱷᱤᱠᱜᱮᱭᱟ ᱜᱚᱝᱠᱮ ᱢᱮᱱ ᱛᱟᱦᱚᱞᱮ ᱜᱟᱯ ᱜᱟᱯᱟᱞᱢᱟᱨᱟᱣ ᱫᱚ ᱟᱹᱰᱤ ᱜᱚᱴᱟᱝ ᱞᱟᱝ ᱜᱟᱯᱟᱞᱢᱟᱨᱟᱣ ᱫᱟ ᱢᱮᱱᱠᱷᱟᱱ ᱟᱨ ᱢᱤᱫ ᱫᱤᱱ ᱥᱟᱛᱟᱢ ᱵᱟᱨᱮ ᱛᱮᱞᱟᱝ ᱜᱟᱯᱟᱞᱢᱟᱨᱟᱣ ᱞᱮᱱᱠᱷᱟᱱ ᱫᱚ ᱟᱹᱰᱤ ᱜᱮ ᱱᱟᱯᱟᱭᱚᱜ ᱛᱟᱞᱟᱝᱟ ᱦᱮᱸ ᱥᱮ ᱵᱟᱝ᱾
ᱦᱚᱸ ᱥᱟᱛᱟᱢ ᱵᱟᱨᱮᱛᱮ ᱚᱱᱟ ᱦᱚᱸ ᱱᱟᱯᱟᱭᱚᱜ ᱜᱮᱭᱟ ᱵᱟᱝ᱾
ᱟᱫᱚ ᱜᱚᱝᱠᱮ ᱥᱟᱛᱟᱢ ᱫᱚ ᱱᱤᱭᱟᱹᱜᱮ ᱵᱤᱨ ᱵᱩᱨᱩ ᱜᱮᱞᱟᱝ ᱫᱚᱦᱚᱭᱟ᱾
ᱦᱮᱸ
ᱦᱳᱭ ᱟᱪᱪᱷᱟ ᱜᱚᱝᱠᱮ ᱢᱟ ᱛᱟᱦᱚᱞᱮ ᱮᱸ ᱟᱵᱮᱱ ᱠᱟᱹᱴᱤᱡ ᱢᱟ ᱞᱟᱹᱭᱟᱜ ᱵᱮᱱ ᱵᱟᱨᱯᱮ ᱠᱟᱛᱷᱟ ᱛᱟᱨᱯᱚᱨᱮ ᱱᱟᱜ ᱟᱹᱞᱤᱧ ᱟᱨᱚ ᱞᱤᱧ ᱞᱟᱹᱭᱟ᱾
ᱦᱮᱸ ᱟᱨᱞᱤᱧ ᱞᱟᱹᱭᱫᱟ ᱡᱮ ᱟᱯ ᱟᱯᱮᱥ ᱫᱚ ᱚᱱᱠᱟ ᱵᱤᱨ ᱨᱮ ᱟᱨᱠᱤ ᱢᱩᱨᱩᱫ ᱫᱟᱨᱮ ᱠᱷᱤᱡᱩᱨ ᱫᱟᱨᱮ ᱵᱤᱨ ᱠᱚᱨᱮ ᱡᱟᱱᱟᱢ ᱠᱟᱱᱟ ᱥᱮ ᱵᱟᱝ᱾
ᱦᱳᱭ ᱜᱚᱢᱠᱮ ᱮᱸ ᱮ ᱥᱟᱱᱟᱢᱟᱜ ᱜᱮ ᱢᱮᱱᱟᱜᱼᱟ ᱢᱟᱱᱮ ᱫᱟᱨᱮ ᱢᱮᱱ ᱛᱮᱫᱚ ᱥᱟᱨᱡᱚᱢ ᱮ ᱥᱟᱱᱟᱢᱟᱜ ᱜᱮ ᱮᱠᱫᱚᱢ ᱢᱟᱱᱮ ᱞᱟᱹᱭ ᱛᱮᱫᱚ ᱱᱤᱭᱟᱹ ᱫᱚ ᱜᱚᱝᱠᱮ ᱵᱟᱭ ᱪᱟᱵᱟᱜ ᱟᱛᱚ᱾
ᱟ ᱚᱱᱟᱢᱟ ᱠᱟᱱ ᱜᱮ᱾
ᱦᱚᱭ ᱡᱚ ᱵᱤᱞᱤ ᱠᱷᱚᱱᱟᱜ ᱡᱟᱦᱟᱸ ᱡᱟᱵᱚᱛᱤᱭᱚ ᱫᱟᱨᱮ ᱠᱚ ᱢᱮᱱᱟᱜᱼᱟ ᱥᱟᱱᱟᱢᱟᱜ ᱫᱟᱨᱮ ᱜᱮ ᱢᱮᱱᱟᱜᱼᱟ ᱱᱚᱛᱮ ᱫᱚ᱾ ᱚᱱᱟ ᱱᱤᱭᱟᱹ ᱢᱟᱱᱮ ᱟᱞᱮ ᱯᱟᱦᱴᱟ ᱨᱮᱱᱟᱜ ᱵᱩᱨᱩ ᱨᱮᱫᱚ᱾
ᱟᱫᱚ ᱵᱮᱥᱤᱨ ᱵᱷᱟᱜᱽ ᱵᱟᱝ ᱧᱮᱞᱚᱜ ᱛᱟᱦᱮᱱᱟ ᱡᱟᱦᱟᱸ ᱫᱚ ᱫᱟᱨᱮ ᱫᱚ ᱦᱩᱭᱩᱜ ᱠᱟᱱᱟ ᱟᱞᱮ ᱥᱮᱫ ᱡᱮᱢᱚᱱ ᱚᱱᱟ ᱠᱤᱛᱟᱹ ᱠᱷᱤᱡᱩᱨᱮᱢ ᱟᱸᱡᱚᱢ ᱠᱟᱜ ᱜᱮᱭᱟ᱾
ᱚ ᱦᱳᱭ ᱦᱳᱭ ᱦᱳᱭ ᱚᱱᱟ ᱦᱚᱸ ᱢᱮᱱᱟᱜ ᱜᱮᱭᱟ ᱜᱚᱢᱠᱮ ᱟᱞᱮ ᱥᱮᱫ᱾
ᱟᱞᱮ ᱥᱮᱫ ᱫᱚ ᱚᱱᱟ ᱫᱚ ᱮᱠᱟᱞ ᱜᱮ ᱵᱟᱹᱱᱩᱜᱼᱟ ᱮᱠᱫᱚᱢ ᱚᱱᱟ ᱫᱚ ᱪᱟᱵᱟ ᱩᱛᱟᱹᱨ ᱟᱠᱟᱱᱟ᱾ ᱟᱨ ᱢᱤᱫᱴᱟᱱ ᱡᱟᱦᱟᱸ ᱠᱚ ᱢᱮᱛᱟᱜ ᱠᱟᱱᱟ ᱵᱤᱨ ᱛᱟᱞᱮ᱾
ᱦᱳᱭ ᱜᱚᱢᱠᱮ
ᱚᱱᱟ ᱦᱚᱸ ᱟᱞᱮ ᱥᱮᱫ ᱫᱚ ᱮᱠᱫᱚᱢ ᱪᱮᱫ ᱦᱚᱸ ᱵᱟᱹᱱᱩᱜᱼᱟ ᱢᱟᱱᱮ᱾ ᱟᱞᱮ ᱥᱮᱫ ᱫᱚ ᱚᱱᱟ ᱫᱚ ᱮᱠᱟᱞ ᱜᱮ ᱵᱟᱹᱱᱩᱜᱼᱟ ᱟᱞᱮ ᱥᱮᱫ ᱫᱚ ᱠᱷᱤᱡᱩᱨ ᱢᱮᱱᱟᱜ ᱨᱮᱦᱚᱸ ᱚᱱᱟ ᱥᱮᱬᱟ ᱠᱷᱤᱡᱩᱨ ᱞᱟᱹᱴᱩ ᱞᱟᱹᱴᱩ ᱠᱷᱤᱡᱩᱨ ᱢᱮᱱᱟᱜ ᱟᱠᱟᱫᱟ ᱟᱨ ᱛᱟᱞᱮ ᱢᱮᱱᱟᱜ ᱨᱮᱦᱚᱸ ᱟᱞᱮ ᱥᱮᱫ ᱫᱚ ᱥᱮᱬᱟ ᱥᱮᱬᱟ ᱛᱟᱞᱮ ᱜᱮ ᱢᱮᱱᱟᱜ ᱟᱠᱟᱫᱟ᱾ ᱟᱞᱮ ᱥᱮᱫ ᱫᱚ ᱚᱱᱠᱟᱱᱟᱜ ᱫᱚ ᱫᱟᱨᱮ ᱫᱚ ᱵᱟᱝᱠᱷᱟᱱ
ᱟᱫᱚ ᱟᱫᱚ ᱜᱚᱝᱠᱮ ᱚᱱᱮ ᱠᱟᱛᱷᱟ ᱨᱮᱜᱮ ᱠᱚ ᱞᱟᱹᱭ ᱠᱟᱫᱟ ᱫᱮᱥ ᱜᱩᱱᱤ ᱵᱷᱮᱥ ᱛᱚ ᱦᱚᱭᱛᱳ ᱥᱟᱱᱟᱢ ᱡᱮ ᱮᱸ ᱥᱟᱱᱟᱢ ᱴᱚᱴᱷᱟ ᱨᱮᱱᱟᱜ ᱥᱟᱱᱟᱢ ᱦᱟᱥᱟ ᱥᱚᱢᱟᱱ ᱵᱟᱭ ᱛᱟᱦᱮᱱᱟ ᱦᱮᱸ ᱥᱮ ᱵᱟᱝ᱾
ᱦᱮᱸ ᱚᱱᱟ ᱢᱟ ᱠᱟᱱ ᱜᱮᱭᱟ᱾
ᱟᱵᱚ ᱫᱤᱥᱚᱢ ᱫᱤᱥᱚᱢ ᱨᱮᱫᱚ ᱡᱮᱢᱚᱱ ᱚᱱᱟ ᱱᱟᱲᱠᱮᱞ ᱠᱚᱫᱚ ᱟᱹᱰᱤ ᱠᱷᱚᱨᱚᱪ ᱢᱚᱴᱚᱡ ᱛᱮ ᱛᱟᱦᱮᱱ ᱛᱟᱵᱚᱱᱟ ᱦᱮᱸᱥᱮ ᱵᱟᱝ ᱢᱮᱱᱠᱷᱟᱱ ᱚᱱᱟ ᱡᱚᱠᱷᱚᱱ ᱮᱸ ᱫᱚᱨᱭᱟ ᱫᱟᱜ ᱫᱷᱟᱨᱮ ᱢᱮᱱᱫᱚ ᱡᱟᱦᱟᱸ ᱫᱚ ᱥᱩᱚᱢᱩᱫᱨᱚ ᱵᱚᱱ ᱢᱮᱛᱟᱜ ᱠᱟᱱ ᱥᱮ ᱵᱟᱟᱹᱞᱤ ᱠᱚ ᱢᱮᱱᱟᱜᱼᱟ᱾ ᱡᱟᱦᱟᱸ ᱠᱚᱨᱮ ᱜᱤᱛᱤᱞ ᱵᱟᱹᱞᱤ ᱚᱱᱟ ᱠᱚᱨᱮ ᱫᱚ ᱜᱚᱝᱠᱮ ᱚᱱᱟ ᱡᱮᱢᱚᱱ ᱚᱱᱟ ᱢᱮᱱᱫᱚ ᱱᱟᱲᱠᱮᱞ ᱠᱚᱫᱚ ᱟᱡ ᱛᱮᱜᱮ ᱫᱟᱨᱮᱜᱼᱟ ᱦᱮᱸ ᱥᱮ ᱵᱟᱝ᱾
ᱦᱮᱸ᱾
ᱦᱳᱭ ᱚᱱᱮ ᱚᱱᱠᱟ ᱞᱮᱠᱟ ᱜᱮ ᱮ ᱵᱷᱮᱜᱟᱨ ᱵᱷᱮᱜᱟᱨ ᱟᱹᱛᱩ ᱫᱤᱥᱚᱢ ᱥᱟᱶᱛᱮ ᱟᱵᱚᱣᱟᱜ ᱦᱟᱥᱟ ᱡᱟᱭᱜᱟ ᱦᱚᱸᱛᱚ ᱵᱷᱮᱜᱟᱨ ᱵᱷᱮᱜᱟᱨ ᱜᱮ ᱛᱟᱵᱚᱱᱟ ᱨᱚᱝ ᱦᱚᱸ, ᱦᱮᱸ ᱥᱮ ᱵᱟᱝ?
ᱦᱮᱸ ᱚᱱᱟ ᱢᱟ ᱠᱟᱱ ᱜᱮ᱾
ᱦᱳᱭ ᱦᱳᱭ, ᱟᱫᱚ ᱜᱚᱝᱠᱮ ᱱᱟᱦᱱᱟᱜ ᱢᱮᱱᱟᱞᱤᱧ ᱮᱸ ᱵᱤᱨ ᱵᱩᱨᱩ ᱠᱷᱚᱱᱟᱜ ᱟᱵᱚ ᱪᱮᱫ ᱮᱸ ᱪᱮᱫ ᱠᱚᱯᱮ ᱧᱟᱢᱮᱫ ᱛᱟᱵᱚᱱᱟ ᱚᱱᱟ ᱠᱚᱜᱮ ᱠᱟᱹᱴᱤᱡ ᱢᱟ ᱠᱟᱹᱴᱤᱡ ᱨᱚᱲᱟᱜ ᱵᱮᱱ᱾
ᱟᱞᱮ ᱫᱚ ᱵᱤᱨ ᱵᱩᱨᱩ ᱠᱷᱚᱡ ᱫᱚ ᱵᱤᱨ ᱫᱚ ᱟᱹᱰᱤ ᱥᱟᱺᱜᱤᱧ ᱜᱮᱛᱟᱞᱮᱭᱟ, ᱟᱫᱚ ᱚᱱᱠᱟ ᱞᱮᱠᱟ ᱛᱮ ᱵᱤᱨ ᱫᱚ ᱵᱤᱥᱮᱥ ᱠᱟᱭᱛᱮ ᱞᱮ ᱪᱟᱞᱟᱜᱼᱟ ᱚᱱᱟ ᱚᱱᱟ ᱤᱭᱟᱹ ᱡᱚᱢ ᱞᱮ ᱪᱟᱞᱟᱜ ᱛᱟᱦᱮᱱᱟ ᱛᱮᱨᱮᱞ ᱛᱟᱨᱚᱵ ᱡᱚᱢ ᱜᱮ, ᱮᱸᱰᱮᱠᱷᱟᱱ ᱟᱨ ᱚᱱᱟ ᱪᱷᱟᱰᱟ ᱫᱚ ᱡᱟᱦᱟᱸ ᱥᱟᱦᱟᱱ ᱠᱚ ᱢᱮᱱᱟᱜ ᱟᱠᱟᱫᱟ ᱟᱞᱮ ᱫᱚ ᱥᱟᱦᱟᱱ ᱠᱚᱨᱮᱱᱟᱜ ᱩᱱᱟᱹᱜ ᱚᱵᱷᱟᱵᱽ ᱫᱚ ᱵᱟᱝ ᱦᱩᱭᱩᱜ ᱛᱟᱦᱮᱱᱟ, ᱫᱟᱨᱮ ᱠᱚᱫᱚ ᱢᱮᱱᱟᱜ ᱜᱮᱭᱟ ᱚᱱᱟ ᱫᱟᱨᱮ ᱠᱚᱜᱮ ᱢᱟᱜ ᱠᱟᱛᱮᱫ ᱚᱱᱟ ᱠᱚᱜᱮ ᱥᱟᱦᱟᱱ ᱠᱟᱛᱮᱫ ᱞᱮ ᱠᱟᱹᱢᱤᱭ ᱛᱟᱦᱮᱱᱟ, ᱟᱨ ᱡᱩᱫᱤ ᱡᱟᱦᱟᱱᱟᱜ ᱡᱚᱢ ᱞᱮ ᱪᱟᱞᱟᱜ ᱛᱟᱦᱮᱸᱜ ᱮᱸᱰᱮ ᱠᱷᱟᱡ, ᱵᱤᱨ ᱜᱮ ᱪᱟᱞᱟᱜ ᱞᱟᱜᱟᱣ ᱞᱮᱭᱟ ᱟᱞᱮ ᱫᱚ᱾
ᱟᱪᱪᱷᱟ ᱡᱟᱭᱦᱳᱠ ᱜᱚᱝᱠᱮ᱾ ᱮᱸ ᱟᱹᱰᱤ ᱱᱟᱯᱟᱭ ᱢᱤᱫᱴᱮᱱ ᱮᱸᱫ
ᱜᱚᱝᱠᱮ ᱢᱤᱫᱴᱟᱝ ᱠᱟᱛᱷᱟ ᱞᱤᱧ ᱞᱟᱹᱭᱟ, ᱤᱭᱟᱹ ᱟᱯᱮ ᱥᱮᱫ ᱥᱚᱥᱚ ᱫᱟᱨᱮ ᱢᱮᱱᱟᱜ ᱛᱟᱦᱮᱱᱟ ᱥᱮ ᱵᱟᱝ?
ᱦᱳᱭ ᱜᱚᱝᱠᱮ ᱟᱞᱮ ᱥᱮᱫ ᱫᱚ ᱥᱚᱥᱚ ᱥᱟᱱᱟᱢ ᱫᱟᱨᱮ ᱜᱮ ᱢᱮᱱᱟᱜᱼᱟ ᱱᱤᱭᱟᱹ ᱟᱞᱮ ᱯᱟᱦᱴᱟ ᱫᱚ ᱱᱟᱦᱟᱜ ᱦᱳᱭ᱾
ᱦᱩᱸ᱾
ᱟᱫᱚ ᱱᱟᱜ ᱜᱚᱝᱠᱮ ᱞᱤᱧ ᱞᱟᱹᱭᱟ ᱢᱟᱱᱮ ᱵᱤᱨ ᱵᱩᱨᱩ ᱠᱷᱚᱱᱟᱜ ᱦᱳᱭᱛᱳ ᱟᱯᱮ ᱥᱮᱫ ᱡᱟᱦᱟᱸ ᱠᱚᱯᱮ ᱧᱟᱢ ᱮᱫᱟ ᱚᱱᱟ ᱞᱮᱠᱟ ᱜᱮ ᱱᱟᱜ ᱟᱞᱮ ᱥᱮᱫ ᱫᱚ ᱠᱮ ᱱᱚᱜᱼᱚᱭ ᱢᱮᱱᱫᱚ ᱮᱸ ᱡᱩᱫᱤ ᱦᱟᱦᱟᱜ ᱜᱚᱝᱠᱮ ᱥᱮᱫᱟᱭ ᱦᱟᱯᱲᱟᱢ ᱧᱚᱜ ᱠᱷᱚᱱ ᱡᱩᱫᱤ ᱞᱤᱧ ᱪᱟᱞᱟᱜᱼᱟ, ᱦᱮᱸ ᱥᱮ ᱵᱟᱝ?
ᱦᱩᱸ᱾
ᱟᱫᱚ ᱚᱱᱟ ᱞᱮᱠᱟ ᱠᱷᱟᱱ ᱫᱚᱞᱤᱧ ᱞᱟᱹᱭᱟ ᱜᱚᱝᱠᱮ ᱱᱩᱠᱩ ᱡᱮᱢᱚᱱ ᱟᱵᱚᱨᱮᱱ ᱮᱸ ᱟᱵᱚ ᱫᱚ ᱜᱚᱝᱠᱮ ᱫᱤᱥᱚᱢ ᱯᱷᱩᱨᱜᱟᱹᱞ ᱯᱚᱨᱮ ᱫᱚ ᱱᱟᱦᱟᱜ ᱢᱮᱱᱫᱚ ᱥᱮᱫᱟᱭ ᱦᱟᱯᱲᱟᱢ ᱛᱟᱠᱚ ᱜᱮᱛᱚ ᱠᱚ ᱛᱟᱦᱮᱸ ᱠᱟᱱᱟ ᱛᱚ, ᱦᱮᱸ ᱥᱮ ᱵᱟᱝ?
ᱦᱩᱸ᱾
ᱟᱫᱚ ᱩᱱᱠᱩ ᱞᱮᱠᱟ ᱛᱮ ᱜᱚᱝᱠᱮ ᱱᱟᱦᱟᱜ ᱵᱤᱨ ᱵᱩᱨᱩ ᱠᱷᱚᱱ ᱜᱮ ᱥᱟᱱᱟᱢᱟᱜ ᱮᱸ ᱢᱮᱱᱫᱚ ᱩᱱ ᱥᱚᱢᱚᱭ ᱢᱟ ᱛᱚ ᱜᱚᱝᱠᱮ ᱦᱩᱱᱩ ᱪᱟᱣᱞᱮ ᱦᱚᱸᱛᱚ ᱫᱚᱢᱮ ᱥᱟᱸᱜᱮ ᱫᱚ ᱵᱟᱝ ᱛᱟᱦᱮᱸ ᱠᱟᱱ ᱛᱟᱠᱚᱣᱟ ᱥᱮᱫᱟᱭ ᱦᱚᱲᱟᱜ ᱢᱟ, ᱦᱮᱸ ᱵᱟᱝ? ᱟᱫᱚ ᱚᱱᱟ ᱪᱤᱠᱟᱹ ᱱᱟᱜ ᱮᱸᱜ ᱢᱮᱱᱫᱚ ᱜᱚᱝᱠᱮ ᱱᱚᱜᱼᱚ ᱱᱟ ᱵᱤᱨ ᱵᱩᱨᱩ ᱠᱚᱨᱮᱱᱟᱜ ᱡᱚ ᱵᱤᱞᱤ ᱜᱮ ᱡᱚᱢ ᱵᱟᱲᱟ ᱠᱟᱛᱮᱫ ᱠᱚ ᱡᱤᱭᱚᱱ ᱠᱚ ᱠᱷᱟᱸᱰᱟᱣᱮᱫ ᱛᱮ ᱚᱱᱟ ᱱᱚ-ᱚᱱᱠᱟ ᱠᱟᱛᱮᱫ ᱜᱮᱠᱚ ᱛᱟᱦᱮᱸ ᱠᱟᱱᱟ᱾ ᱟᱨ ᱩᱱ ᱫᱟᱨᱟ ᱫᱚ ᱜᱚᱝᱠᱮ ᱢᱮᱱ ᱮᱸ ᱢᱮᱱ ᱜᱟᱱᱚᱜᱼᱟ ᱡᱟ ᱡᱟᱵᱚᱛᱤᱭᱚ ᱡᱚᱢ ᱵᱤᱞᱤ ᱩᱱᱫᱚ ᱟᱨᱚ ᱥᱟᱸᱜᱮ ᱧᱚᱜ ᱰᱷᱮᱨ ᱧᱚᱜ ᱛᱟᱦᱮᱸ ᱠᱟᱱᱟ ᱛᱚ, ᱟᱫᱚ ᱱᱤᱛ ᱛᱚᱜ ᱫᱚ ᱜᱚᱝᱠᱮ ᱦᱳᱭᱛᱳ ᱟᱵᱚ ᱢᱟᱹᱱᱢᱤ ᱥᱟᱜᱮ ᱥᱟᱸᱜᱮ ᱢᱟᱱᱢᱤ ᱵᱚᱱ ᱥᱟᱸᱜᱮᱭᱮᱱ ᱥᱟᱶ ᱥᱟᱶᱛᱮ ᱜᱚᱝᱠᱮ ᱟᱵᱚ ᱱᱣᱭᱟᱹ ᱵᱤᱨ ᱵᱩᱨᱩ ᱠᱷᱚᱱ ᱦᱚᱸ ᱟᱹᱰᱤ ᱜᱚᱴᱟᱝ ᱟᱵᱚ ᱢᱟᱹᱱᱢᱤ ᱵᱚᱱ ᱮᱸ ᱢᱟᱜ ᱮᱫᱟᱵᱚᱱ ᱵᱤᱨ ᱵᱩᱨᱩ ᱵᱚᱱ ᱢᱟᱜ ᱮᱫᱟ, ᱫᱟᱨᱮ ᱱᱟᱹᱲᱤ ᱵᱚᱱ ᱢᱟᱜ ᱮᱫᱟ, ᱥᱟᱶᱛᱮ ᱦᱳᱭᱛᱳ ᱟᱵᱚ ᱫᱚ ᱮᱸᱫ ᱟᱵᱚᱨᱮᱱ ᱦᱳᱭᱛᱳ ᱡᱟᱦᱟᱸ ᱞᱮᱠᱟ ᱦᱳᱭᱛᱳ ᱠᱟᱲᱟ, ᱰᱟᱹᱝᱨᱤ, ᱢᱮᱨᱚᱢ ᱡᱟᱦᱟᱸ ᱞᱮᱠᱟ ᱵᱚᱱ ᱟᱹᱥᱩᱞ ᱠᱟᱠᱚ ᱠᱟᱱᱟ ᱱᱩᱱᱠᱩ ᱮᱸ ᱱᱚᱝᱠᱟ ᱜᱮ ᱡᱩᱫᱤ ᱟᱵᱚ ᱡᱩᱫᱤ ᱜᱚᱝᱠᱮ ᱵᱤᱨ ᱵᱩᱨᱩ ᱵᱚᱱ ᱮᱸ ᱢᱮᱱᱫᱚ ᱨᱩᱠ ᱠᱷᱤᱭᱟᱹᱠᱮᱭᱟ ᱛᱟᱞᱦᱮ ᱜᱚᱝᱠᱮ ᱟᱵᱚ ᱴᱷᱮᱱ ᱟᱹᱰᱤ ᱱᱟᱯᱟᱭ ᱠᱚᱜᱼᱟ, ᱦᱮᱸ ᱥᱮ ᱵᱟᱝ? ᱦᱳᱭ ᱜᱚᱝᱠᱮ ᱟᱸᱡᱚᱢ ᱫᱟᱵᱤᱱ? ᱦᱮᱞᱳ, ᱦᱳᱭ ᱜᱚᱝᱠᱮ, ᱟᱸᱡᱚᱢ ᱫᱟᱵᱮᱱ?
ᱠᱩ ᱡᱟᱹᱛ ᱜᱮᱛᱚ ᱢᱮᱱ
ᱮᱸ ᱦᱮᱸ ᱢᱟ ᱞᱟᱹᱭᱵᱮᱱ
ᱟᱞᱮᱥᱮᱫ ᱫᱚ ᱚᱱᱮ ᱛᱚ ᱵᱤᱨ ᱵᱩᱨᱩ ᱢᱮᱱᱟᱜ ᱨᱮᱦᱚᱸ ᱮᱠᱷᱚᱱ ᱫᱚ ᱵᱟᱡᱟᱨ ᱥᱟᱦᱮᱨ ᱠᱷᱚᱱ ᱠᱚ ᱦᱤᱡᱩᱜ ᱠᱟᱱᱟ ᱠᱳᱢᱯᱟᱱᱤ ᱠᱚ᱾ ᱛᱚ ᱩᱱᱠᱩ ᱠᱚ ᱢᱮᱱᱫᱟ ᱱᱤᱭᱟᱹ ᱫᱟᱨᱮ ᱱᱟᱹᱲᱤ ᱠᱚᱫᱚ ᱢᱟᱜ ᱠᱟᱛᱮᱫ ᱱᱚᱰᱮ ᱡᱟᱦᱟᱱᱟᱜ ᱜᱮ ᱡᱩᱛ ᱦᱩᱭᱩᱜᱼᱟ ᱠᱳᱢᱯᱟᱱᱤ ᱚᱱᱮ ᱚᱱᱠᱟ ᱵᱮᱯᱟᱨ ᱦᱩᱭᱩᱜ ᱠᱟᱱᱟ ᱟᱫᱚ ᱚᱸᱰᱮ ᱟᱨ ᱞᱟᱹᱴᱩ ᱞᱟᱹᱴᱩ ᱦᱚᱲ ᱠᱚᱦᱚᱸ ᱠᱚ ᱦᱤᱡᱩᱜ ᱠᱟᱱᱟ ᱛᱚ ᱩᱱᱠᱩ ᱪᱮᱜ ᱦᱚᱸ ᱩᱱᱠᱩ ᱦᱚᱸ ᱩᱱᱠᱩ ᱥᱟᱞᱟᱜ ᱢᱚᱛᱟᱢᱚᱛ ᱦᱮᱱᱟᱜ ᱠᱚᱣᱟ᱾
ᱟᱪᱪᱷᱟ ᱟᱪᱪᱷᱟ ᱟᱫᱚ ᱜᱚᱝᱠᱮ ᱟᱹᱞᱤᱧ ᱫᱚ ᱱᱤᱭᱟᱹ ᱫᱚᱞᱤᱧ ᱞᱟᱹᱭᱟ ᱠᱟᱨᱚᱱ ᱮᱸ ᱩᱱᱠᱩ ᱢᱟᱛᱚ ᱜᱚᱢᱠᱮ ᱴᱟᱠᱟ ᱵᱟᱞᱟ ᱦᱚᱲ ᱛᱚ ᱦᱮᱸ ᱥᱮ ᱵᱟᱝ᱾
ᱦᱩᱸ
ᱴᱟᱠᱟ ᱠᱟᱹᱣᱰᱤ ᱡᱟᱦᱟᱸᱭᱟᱜ ᱵᱷᱚᱨᱯᱩᱨ ᱯᱩᱨᱩᱱ ᱢᱚᱱᱮᱨᱮ ᱛᱟᱦᱮᱱ ᱛᱟᱭᱟ ᱥᱟᱶᱛᱮ ᱩᱱᱤᱭᱟᱜ ᱡᱟᱦᱟᱸ ᱦᱳᱭᱛᱳ ᱮᱸ ᱢᱮᱱᱫᱚ ᱵᱮᱝᱠ ᱵᱮᱞᱮᱱᱥ ᱥᱟᱶᱛᱮ ᱴᱟᱠᱟ ᱠᱟᱹᱣᱰᱤ ᱠᱚᱨᱮᱱᱟᱜ ᱚᱵᱷᱟᱵᱽ ᱵᱟᱹᱱᱩᱜ ᱛᱟᱭᱟ ᱜᱚᱢᱠᱮ ᱩᱱᱤ ᱫᱚ ᱮᱸᱜ ᱩᱱᱤ ᱫᱚ ᱜᱚᱝᱠᱮ ᱟᱵᱚ ᱨᱮᱸᱜᱮᱡ ᱚᱨᱮᱡ ᱥᱮ ᱱᱟᱪᱟᱨ ᱦᱚᱲᱟᱜ ᱫᱚᱢᱮ ᱮᱠᱴᱟ ᱫᱚ ᱵᱟᱭ ᱪᱤᱱᱛᱟᱹ ᱵᱷᱟᱵᱽᱱᱟᱭᱟ ᱦᱮᱸ ᱥᱮ ᱵᱟᱝ᱾
ᱵᱟᱭ ᱪᱤᱱᱛᱟᱹᱣᱟ᱾
ᱦᱳᱭ ᱡᱚ ᱱᱚᱜᱼᱚᱭ ᱡᱮ ᱜᱚᱝᱠᱮ ᱱᱤᱛᱚᱜ ᱡᱟᱦᱟᱸᱭ ᱟᱵᱚ ᱦᱚᱭᱛᱳ ᱟᱹᱛᱩ ᱴᱚᱞᱟ ᱯᱷᱚᱨᱮᱥᱴ ᱥᱮ ᱵᱤᱨ ᱵᱩᱨᱩ ᱮᱸᱜ ᱡᱟᱯᱟᱜ ᱠᱚᱨᱮ ᱱᱟᱜ ᱟᱛᱳ ᱴᱚᱞᱟ ᱵᱚᱱ ᱵᱮᱱᱟᱣ ᱠᱟᱜ ᱥᱮ ᱥᱮᱫᱟᱭ ᱦᱟᱯᱲᱟᱢ ᱠᱚᱠᱚ ᱛᱟᱦᱮᱸ ᱟᱹᱜᱩ ᱟᱠᱟᱱᱟ ᱦᱮᱸ ᱥᱮ ᱵᱟᱝ᱾
ᱦᱩᱸ
ᱚᱱᱮ ᱚᱱᱟ ᱞᱮᱠᱟ ᱛᱮᱞᱤᱧ ᱢᱮᱱᱟ ᱜᱚᱝᱠᱮ ᱟᱵᱚ ᱫᱚ ᱵᱤᱨ ᱵᱩᱨᱩ ᱢᱮᱱᱟᱜ ᱛᱮ ᱟᱹᱰᱤ ᱜᱚᱴᱟᱝ ᱜᱮ ᱚᱱᱠᱟ ᱜᱚᱲᱚ ᱥᱚᱯᱚᱦᱚᱫ ᱵᱚᱱ ᱧᱟᱢ ᱮᱫᱟ ᱵᱤᱨ ᱵᱩᱨᱩ ᱠᱷᱚᱱᱟᱜ ᱦᱮᱸ ᱥᱮ ᱵᱟᱝ ᱴᱟᱜ ᱦᱳᱭ ᱮᱠᱫᱚᱢ ᱮᱠᱫᱚᱢ ᱮᱠᱫᱚᱢ ᱨᱟᱱ ᱛᱟᱭ ᱢᱩᱨᱜᱟᱹᱱ ᱛᱟᱭ ᱚᱲᱟᱜ ᱫᱩᱣᱟᱹᱨ ᱞᱟᱹᱜᱤᱫ ᱦᱚᱭᱛᱳ ᱡᱟᱦᱟᱱᱟᱜ ᱵᱷᱟᱹᱨᱭᱟᱹ ᱠᱟᱴ ᱥᱮ ᱮ ᱡᱟᱸᱜᱮᱠᱴ ᱠᱷᱟᱴ ᱥᱮ ᱡᱟᱜᱮ ᱠᱷᱩᱱᱴᱤ ᱮᱢᱟᱱ ᱛᱮᱢᱟᱱ ᱥᱟᱱᱟᱢᱟᱜ ᱜᱮ ᱟᱵᱚ ᱵᱤᱨ ᱵᱩᱨᱩ ᱠᱷᱚᱱᱟᱜ ᱵᱚᱱ ᱤᱫᱤᱭᱮᱫᱟ ᱚᱱᱠᱟᱜᱮ ᱟᱨᱚ ᱮᱸᱜ ᱥᱟᱦᱟᱱ ᱥᱟᱠᱟᱢ ᱦᱮᱸ ᱥᱮ ᱵᱟᱝ᱾
ᱦᱩᱸ ᱥᱚᱦᱨᱟᱭ ᱨᱮ ᱵᱟᱦᱟ ᱨᱮ ᱠᱟᱱ ᱥᱟᱨᱡᱚᱢ ᱥᱟᱠᱟᱢ ᱫᱚ ᱞᱟᱹᱠᱛᱤᱭᱟᱱᱟᱜ ᱠᱟᱱ ᱜᱮᱭᱟ᱾
ᱦᱳᱭ ᱟᱵᱚ ᱮᱸᱴᱠᱮᱴᱚᱸᱬᱮ ᱵᱟᱭ ᱦᱩᱭ ᱦᱚᱪᱚᱣᱟᱜ ᱠᱟᱱᱟ ᱦᱮᱸ ᱥᱮ ᱵᱟᱝ ᱟᱫᱚ ᱜᱚᱝᱠᱮ ᱱᱩᱠᱩ ᱡᱮ ᱮᱸ ᱮᱴᱟᱜ ᱫᱤᱥᱚᱢ ᱨᱮᱱ ᱦᱚᱲ ᱮᱸᱜ ᱮᱸᱜ ᱮᱴᱟᱜ ᱫᱤᱥᱚᱢ ᱨᱮᱱ ᱦᱚᱲ ᱦᱚᱭᱛᱳ ᱟᱵᱚ ᱫᱤᱥᱚᱢ ᱨᱮ ᱦᱮᱡ ᱠᱟᱛᱮ ᱮ ᱩᱱᱠᱩ ᱠᱚ ᱵᱟᱹᱲᱤᱡ ᱵᱟᱲᱟᱤᱡ ᱵᱟᱲᱟ ᱠᱟᱜ ᱛᱟᱵᱚᱱ ᱠᱟᱱᱟ ᱦᱮᱸ ᱥᱮ ᱵᱟᱝ᱾
ᱦᱩᱸ
ᱟᱫᱚ ᱢᱟᱱᱮ ᱱᱚᱜ ᱱᱚᱜᱼᱱᱟ ᱡᱮ ᱱᱟᱦᱟᱸᱜ ᱜᱚᱝᱠᱮ ᱱᱩᱠᱩ ᱠᱚ ᱵᱟᱹᱲᱤᱡᱮᱫ ᱛᱟᱵᱚᱱ ᱱᱩᱠᱩ ᱫᱚ ᱠᱤᱱᱛᱩ ᱜᱚᱝᱠᱮ ᱟᱵᱚᱣᱟᱜ ᱫᱩᱠ ᱠᱚᱥᱴᱚ ᱫᱚ ᱵᱟᱠᱚ ᱧᱮᱞ ᱮᱫᱟ ᱦᱮᱸ ᱥᱮ ᱵᱟᱝ᱾
ᱚᱱᱟ ᱦᱚᱸ ᱠᱟᱱ ᱜᱮᱭᱟ ᱟᱨ ᱱᱤᱭᱟᱹ ᱦᱚᱲᱟᱜ ᱢᱟ ᱠᱟᱛᱷᱟ ᱠᱚᱦᱚᱸ ᱵᱟᱠᱚ ᱟᱸᱡᱚᱢᱟ ᱞᱟᱹᱴᱩ ᱦᱚᱲᱟᱜ ᱞᱟᱹᱴᱩ ᱞᱟᱹᱴᱩ ᱴᱩ ᱡᱟᱦᱟᱸᱭ ᱟᱛᱳ ᱠᱚᱨᱮ ᱢᱮᱱᱟᱜ ᱠᱚ ᱩᱱᱠᱩ ᱠᱚᱣᱟᱜ ᱠᱟᱛᱷᱟ ᱜᱮ ᱩᱱᱠᱩ ᱡᱫᱤ ᱠᱚ ᱦᱮᱸ ᱠᱮᱫᱟ ᱛᱚ ᱱᱩᱠᱩ ᱦᱚᱸ ᱠᱟᱹᱢᱤ ᱥᱴᱟᱴ ᱠᱮᱫᱟ᱾
ᱟᱪᱪᱷᱟ ᱜᱚᱝᱠᱮ ᱛᱟᱦᱚᱞᱮ ᱮᱛᱚᱦᱚᱵ ᱮᱱᱟ ᱠᱟᱹᱢᱤ ᱫᱚ᱾
ᱮᱛᱚᱦᱚᱵ ᱫᱚ ᱵᱟᱝ ᱟᱨᱠᱤ ᱢᱤᱫ ᱫᱷᱟᱣ ᱪᱟᱞᱟᱣ ᱦᱳᱭ ᱞᱮᱱᱟ ᱟᱨᱠᱤ ᱠᱷᱟᱹᱯᱟᱹᱨᱤ ᱪᱟᱞᱟᱣ ᱦᱩᱭᱳᱭ ᱞᱮᱱᱟ ᱮᱯᱮᱨ ᱦᱮᱰᱮᱡ ᱦᱩᱭ ᱠᱟᱛ ᱛᱮ ᱮᱠᱷᱚᱱ ᱫᱚ ᱟᱫᱚ ᱵᱟᱝ ᱦᱩᱭ ᱦᱟᱛᱟᱲ ᱠᱟᱱᱟ᱾ ᱠᱟᱛᱮ ᱠᱤᱪᱷᱩ ᱠᱤᱪᱷᱩ ᱜᱟᱱ ᱫᱟᱨᱮ ᱠᱚᱫᱚ ᱠᱚ ᱟᱠᱷᱨᱤᱧ ᱵᱟᱲᱟ ᱠᱮᱫᱟ, ᱧᱤᱫᱟᱹ ᱜᱮᱠᱚ ᱛᱟᱵ ᱵᱟᱲᱟ ᱠᱮᱫᱟ ᱦᱟᱱᱛᱮ ᱱᱟᱛᱮ, ᱛᱟᱯᱚᱨᱮ ᱫᱚ ᱮᱸᱰᱮ ᱠᱷᱟᱱ ᱵᱟᱝ ᱦᱩᱭ ᱠᱟᱱᱟ ᱟᱫᱚ ᱦᱟᱸᱜ᱾
ᱟᱫᱚ ᱜᱚᱝᱠᱮ ᱟᱵᱚ ᱢᱟ ᱟᱵᱚ ᱥᱟᱱᱛᱟᱲ ᱥᱟᱶᱛᱟ ᱨᱮᱱ ᱢᱟᱹᱱᱢᱤ ᱜᱮ ᱜᱚᱝᱠᱮ ᱚᱠᱟ ᱞᱮᱠᱟ ᱞᱮᱠᱟ ᱛᱮᱪᱚ ᱵᱟᱵᱚᱱ ᱡᱩᱢᱤᱛᱚᱜ ᱠᱟᱱᱟ ᱵᱟᱵᱚᱱ ᱡᱩᱢᱤᱛᱮᱫ ᱮᱸ ᱵᱟᱵᱚᱱ ᱡᱩᱢᱤᱛᱚᱜ ᱠᱷᱟᱱ ᱠᱷᱟᱹᱛᱤᱨ ᱛᱮ ᱟᱵᱚᱣᱟᱜ ᱦᱚᱠ ᱟᱹᱭᱫᱟᱹᱨ ᱥᱟᱱᱟᱢᱟᱜ ᱠᱚ ᱠᱟᱹᱲᱤ ᱮ ᱢᱮᱱ ᱫᱚ ᱨᱮᱡ ᱦᱟᱛᱟᱣᱮᱫᱟ ᱟᱵᱚ ᱴᱷᱮᱱ ᱠᱷᱚᱱ᱾
ᱚᱱᱟ ᱢᱟ ᱠᱟᱱ ᱜᱮ᱾
ᱦᱳᱭ ᱟᱵᱚᱣᱟᱜ ᱟᱵᱚ ᱦᱳᱭ ᱢᱟ ᱞᱟᱹᱭ ᱵᱮᱱ᱾
ᱞᱟᱭ ᱫᱤᱱ ᱡᱟᱦᱟᱸᱭ ᱠᱚᱠᱚ ᱯᱟᱲᱦᱟᱜ ᱦᱚᱲ ᱜᱮᱠᱚ ᱚᱱᱠᱟᱭᱮᱫᱟ ᱮᱸᱰᱮᱠᱷᱟᱱ ᱪᱮᱫ ᱮᱢ ᱪᱤᱠᱟᱹᱭᱟ᱾
ᱦᱳᱭ ᱦᱳᱭ᱾
ᱟᱨ ᱟᱛᱳ ᱨᱮ ᱡᱟᱦᱟᱸᱭ ᱱᱟᱥᱮᱭᱟᱜ ᱯᱟᱲᱦᱟᱣ ᱡᱟᱥ ᱛᱤ ᱠᱮᱫᱟ ᱦᱚᱭ ᱪᱟᱹᱠᱨᱤ ᱫᱚ ᱵᱟᱭ ᱧᱟᱢ ᱞᱮᱫᱟ, ᱟᱫᱚ ᱩᱱᱤ ᱦᱚᱸ ᱟᱫᱚ ᱩᱱ ᱥᱚᱢᱚᱭ ᱫᱚ ᱠᱟᱹᱣᱰᱤ ᱢᱩᱨᱟᱹᱭ ᱧᱮᱞᱟ ᱢᱮᱱᱟ ᱱᱩᱱᱟᱹᱜ ᱱᱩᱠᱩ ᱱᱩᱱᱟᱹᱜ ᱠᱚ ᱤᱢᱟᱹᱧ ᱠᱟᱱᱟ, ᱦᱮᱸ ᱢᱟ ᱱᱩᱠᱩ ᱥᱟᱞᱟᱜ ᱜᱮ ᱛᱟᱞᱤᱧ ᱢᱤᱞᱟᱹᱣ ᱞᱮᱜᱮ᱾
ᱦᱳᱭ ᱦᱳᱭ, ᱟᱵᱚ ᱫᱚ ᱜᱚᱝᱠᱮ ᱦᱚᱭᱛᱳ ᱟᱵᱚ ᱥᱟᱶ
ᱪᱤᱱᱛᱟᱹᱭᱟ ᱪᱮᱫ ᱠᱚ ᱤᱧᱨᱮᱱ ᱜᱤᱫᱽᱨᱟᱹ ᱪᱮᱫ ᱠᱚ ᱡᱚᱢᱟ ᱵᱟᱠᱚ ᱡᱚᱢᱟ ᱦᱟᱯᱮᱱ ᱫᱤᱱ ᱨᱮᱱᱟᱜ ᱵᱟᱭ ᱪᱤᱱᱛᱟᱹᱭᱟ ᱟᱭᱟᱜ ᱫᱤᱱ ᱛᱟᱵ ᱞᱮᱱᱠᱷᱟᱱ ᱜᱮ ᱦᱳᱭᱮᱱ ᱛᱟᱭᱟ᱾
ᱮᱠᱫᱚᱢ ᱜᱚᱝᱠᱮ ᱮᱠᱫᱚᱢ ᱟᱹᱰᱤ ᱡᱚᱛᱷᱟᱛ ᱠᱟᱛᱷᱟ ᱵᱤᱱ ᱞᱟᱹᱭ ᱟᱠᱟᱫᱟ᱾ ᱟᱫᱚ ᱚᱱᱮ ᱜᱚᱝᱠᱮ ᱥᱟᱱᱟᱢ ᱟᱵᱚ ᱫᱚ ᱡᱩᱢᱤᱫ ᱵᱟᱝ ᱠᱷᱟᱹᱛᱤᱨ ᱛᱮᱜᱮ ᱛᱚ ᱟᱵᱚ ᱫᱚ ᱱᱚ-ᱚᱱᱠᱟ ᱚᱱᱟ ᱠᱟᱛᱷᱟ ᱨᱮᱫᱚ ᱠᱚ ᱵᱟᱠᱚ ᱞᱟᱹᱭ ᱟᱠᱟᱫᱟ, ᱪᱮᱫᱟᱜ ᱢᱟᱹᱱᱢᱤ ᱱᱤᱛᱚᱜ ᱦᱚᱸ ᱟᱢ ᱦᱟᱞᱮ ᱰᱟᱞᱮ?
ᱦᱩᱸ᱾
ᱢᱮᱱᱠᱷᱟᱱ ᱚᱱᱟ ᱫᱚ ᱟᱹᱰᱤ ᱢᱤᱫᱴᱮᱱ, ᱟᱹᱰᱤ ᱱᱟᱯᱟᱭ ᱠᱟᱛᱷᱟ ᱠᱚ ᱨᱚᱲ ᱟᱠᱟᱫᱟ ᱱᱤᱭᱟᱹ ᱫᱚ, ᱦᱮᱸ ᱥᱮ ᱵᱟᱝ?
ᱦᱩᱸ᱾
ᱦᱳᱭ᱾
ᱟᱫᱚ ᱜᱚᱝᱠᱮ, ᱢᱮᱱᱫᱟᱹᱧ ᱟᱵᱮᱱᱟᱜ ᱫᱚ ᱯᱟᱲᱦᱟᱣ ᱪᱟᱹᱞᱩᱜ ᱠᱟᱱ ᱜᱮ ᱥᱮ
ᱚᱻ ᱦᱳᱭ ᱜᱚᱝᱠᱮ, ᱢᱮᱱᱫᱚ ᱚᱞ ᱯᱟᱲᱦᱟᱜ ᱠᱚᱫᱚ ᱱᱤᱛᱚᱜ ᱦᱚᱸ ᱱᱟᱜ ᱞᱤᱧ ᱢᱮᱱᱫᱚ ᱮᱸ ᱯᱩᱨᱟᱹᱳ ᱮᱸᱫ ᱯᱩᱨᱟᱹᱣ ᱵᱟᱲᱟ ᱦᱩᱭ ᱠᱟᱱᱟ ᱯᱩᱨᱟᱹᱣ ᱵᱟᱲᱟ, ᱢᱟᱱᱮ ᱥᱟᱱᱟᱢᱟᱜ ᱫᱚ ᱵᱟᱝ ᱯᱩᱨᱟᱹᱣ ᱦᱩᱭ ᱠᱟᱱᱟ ᱱᱚᱜ-ᱱᱚᱣᱟ ᱢᱮᱱᱫᱚ ᱞᱟᱯᱷᱟᱝ ᱥᱮᱪᱮᱫ ᱨᱮᱫᱚ ᱥᱮᱱ ᱵᱟᱲᱟ ᱠᱟ ᱠᱟᱛᱮᱫ ᱱᱚᱜ-ᱚᱭ ᱱᱤᱛᱚᱜ ᱫᱚ ᱠᱮᱢᱯ ᱢᱟᱱᱮ ᱠᱚᱢᱯᱤᱴᱤᱴᱤᱵᱷ ᱨᱮᱞᱤᱧ ᱟᱬᱜᱚ ᱟᱠᱟᱱᱟ, ᱦᱳᱭ᱾ ᱛᱟᱞᱦᱮ ᱜᱚᱝᱠᱮ ᱮᱸ ᱟᱭᱢᱟ ᱜᱚᱴᱟᱝ ᱥᱚᱢᱚᱭ ᱦᱚᱸ ᱯᱚᱞᱚᱢᱮᱱ ᱛᱟᱞᱟᱝᱟ, ᱢᱟ ᱛᱚᱵᱮ ᱱᱤᱭᱟᱹ ᱵᱮᱲᱟ ᱫᱚ ᱡᱚᱦᱟᱨ ᱢᱮᱱ ᱠᱟ ᱛᱮᱫ ᱜᱮᱞᱟᱝ ᱪᱟᱵᱟᱭᱟ, ᱥᱮ ᱪᱮᱫ? ᱱᱤᱭᱟᱹ ᱟᱠᱷᱲᱟ ᱫᱚ᱾
ᱱᱤᱭᱟᱹ ᱟᱠᱷᱲᱟ ᱫᱚ᱾
ᱦᱳᱭ ᱢᱟ ᱛᱟᱞᱦᱮ ᱡᱚᱦᱟᱨ ᱜᱮ᱾
ᱦᱩᱸ ᱡᱚᱦᱟᱨ ᱜᱮ᱾